ᱦᱮᱞᱳ᱾
ᱦᱮᱸ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ᱾ ᱛᱟᱯᱚᱨ ᱛᱟᱯᱚᱨ ᱜᱚᱢᱠᱮ ᱪᱤᱠᱠᱟ ᱦᱮᱱᱟᱜ ᱵᱤᱱᱟ?
ᱦᱳᱭ ᱪᱮᱫ ᱵᱤᱱ ᱞᱟᱹᱭ ᱮᱫᱟ ᱟᱨ ᱢᱤᱫ ᱫᱷᱟ ᱞᱟᱹᱭ ᱵᱤᱱ᱾
ᱛᱮᱦᱮᱧ ᱪᱮᱠᱠᱟ ᱦᱮᱱᱟ ᱵᱤᱱᱟ?
ᱵᱷᱟᱹᱜᱤ ᱜᱮ᱾
ᱚ ᱟᱪᱪᱷᱟ ᱱᱤᱛᱚᱜ ᱫᱚ ᱛᱟᱦᱚᱞᱮ ᱚᱲᱟᱜ ᱨᱮᱜᱮ ᱨᱟᱡᱽᱱᱳᱭᱛᱤᱠ ᱜᱚᱞᱯᱚ ᱠᱚᱨ ᱛᱟ ᱜᱚᱝᱠᱮ ᱱᱤᱛᱳᱜ ᱫᱚ ᱚᱲᱟᱜ ᱨᱮᱜᱮ ᱛᱚ?
ᱦᱳᱭ ᱦᱳᱭ ᱦᱳᱭ᱾
ᱟᱪᱪᱷᱟ ᱛᱟᱦᱚᱞᱮ ᱜᱚᱝᱠᱮ ᱚᱲᱟᱜ ᱠᱚᱨᱮ ᱪᱮᱜ ᱪᱟᱞᱟᱜ ᱠᱟᱱᱟ?
ᱚᱲᱟᱜ ᱨᱮ ᱪᱟᱣᱞᱮ ᱢᱟᱣᱞᱮ ᱵᱟᱹᱱᱩᱜᱼᱟ ᱦᱚᱲ ᱠᱷᱚᱭ ᱠᱚ ᱛᱩᱫ ᱦᱩᱭ ᱞᱮᱱᱟ ᱟᱫᱚ ᱦᱮᱡ ᱠᱟᱛᱮᱜ ᱠᱟᱹᱴᱤᱡ ᱫᱩᱲᱩᱵ ᱵᱟᱲᱟ ᱦᱩᱭᱩᱜ ᱠᱟᱱᱟ᱾
ᱦᱩᱸ ᱟᱹᱞᱤᱧᱟᱜ ᱦᱚᱸ ᱠᱟ ᱜᱮ ᱟᱨᱠᱤ ᱯᱚᱨᱤᱥᱛᱷᱛᱤ ᱠᱚ᱾ ᱡᱟᱦᱟᱸ ᱞᱮᱠᱟᱛᱮ ᱟᱨᱠᱤ ᱯᱟᱲᱦᱟᱜ ᱠᱟᱱᱟᱞᱤᱧ ᱛᱚ᱾ ᱛᱟᱦᱚᱞᱮ ᱠᱷᱟᱡ ᱫᱚ ᱚᱱᱟ ᱤᱥᱠᱩᱞ ᱯᱚᱭᱥᱟ ᱜᱮ᱾ ᱯᱷᱳᱱ ᱞᱤᱧ ᱠᱤᱨᱤᱧ ᱫᱟᱲᱮ ᱠᱟᱣᱫᱟ᱾ ᱟᱨ ᱱᱤᱛᱚᱜ ᱦᱚᱲᱟᱜ ᱦᱚᱴᱥᱯᱚᱴ ᱦᱟᱛᱟᱣ ᱠᱟᱛᱮ ᱨᱟᱵᱤᱱ ᱥᱟᱶ ᱛᱮᱞᱤᱧ ᱜᱚᱞᱯᱷᱚᱭᱮᱫᱟ᱾
ᱚ ᱟᱹᱞᱤᱧ ᱫᱚ ᱢᱤᱫ ᱫᱤᱱ ᱵᱟᱨᱫᱤᱱ ᱡᱚᱢ ᱦᱚᱸ ᱵᱟᱹᱞᱤᱧ ᱧᱟᱢᱟ᱾ ᱠᱷᱚᱭ ᱡᱩᱫᱤ ᱵᱟᱝ ᱵᱟᱞᱤᱧ ᱪᱟᱞᱟᱜᱼᱟ ᱟᱨᱠᱤ᱾
ᱦᱮᱸ ᱛᱚ ᱜᱚᱝᱠᱮ ᱟᱵᱤᱱᱟᱜ ᱦᱚᱸ ᱦᱟᱞᱟᱛ ᱟᱞᱤᱧ ᱞᱮᱠᱟᱜᱮ ᱦᱮᱱᱟᱜ ᱛᱟᱵᱤᱱᱟ ᱛᱚ᱾
ᱡᱳᱨ ᱧᱚᱜ ᱞᱟᱹᱭᱢᱮ ᱠᱟᱴᱤᱡ᱾
ᱞᱟᱹᱭ ᱫᱟᱹᱞᱤᱧ ᱟᱹᱞᱤᱧᱟᱜ ᱦᱚᱸ ᱟᱨᱠᱤ ᱡᱮᱢᱚᱱ ᱦᱟᱞᱟᱛ ᱚᱝᱠᱟ ᱚᱝᱠᱟᱜᱮ ᱟᱵᱤᱱᱟᱜ ᱦᱚᱸ ᱦᱞᱟᱚᱛ ᱜᱮ᱾
ᱚ ᱛᱟᱦᱞᱮ ᱛᱤᱱ ᱫᱤᱱ ᱠᱷᱚ ᱠᱷᱚᱡ ᱵᱤᱱ ᱫᱩᱠᱟᱹᱱᱟ?
ᱟᱹᱞᱤᱧ ᱫᱚ ᱠᱷᱚᱭ ᱢᱚᱭ ᱠᱚᱫᱚᱸ ᱵᱟᱹᱞᱤᱧ ᱪᱟᱞᱟᱼᱜ ᱜᱮᱹᱭᱟ᱾ ᱟᱫᱚᱸ ᱚᱱᱟ ᱡᱟᱦᱟᱸ ᱨᱮᱥᱚᱱ ᱠᱚᱠᱚᱸ ᱮᱢᱚᱜᱼᱟ, ᱛᱟᱯᱚᱨ ᱠᱟᱹᱟᱢ ᱠᱚᱸ ᱦᱩᱭᱩᱼᱜ ᱜᱮᱹᱭᱟ᱾ ᱚᱱᱟ ᱛᱮᱜᱮ ᱢᱳᱚᱴᱟᱢᱩᱴᱤ ᱢᱤᱫ ᱢᱟᱥ ᱫᱚ ᱪᱟᱞᱟᱜ ᱜᱮᱹᱭᱟ᱾ ᱛᱟᱹᱨᱯᱚᱨᱮᱨ ᱢᱟᱥ ᱚᱝᱠᱟᱹ ᱨᱮᱥᱚᱱ ᱟᱨ ᱡᱩᱫᱤ ᱚᱝᱠᱟ ᱠᱟᱹᱢᱤ ᱢᱟᱢᱤ ᱵᱟᱭ ᱦᱩᱭᱩᱜᱼᱟ ᱛᱚᱵᱮ ᱟᱫᱚ ᱚᱝᱠᱟ ᱟᱨᱠᱤ ᱯᱟᱧᱪᱟ ᱢᱟᱹᱧᱪᱟ ᱠᱚ ᱦᱩᱭᱩᱜ ᱜᱮᱹᱭᱟ᱾
ᱚ, ᱟᱹᱞᱤᱧ ᱫᱚ ᱠᱷᱚᱭᱸ ᱪᱷᱟᱲᱟ ᱩᱯᱟᱹᱭ ᱵᱟᱹᱱᱩᱜ ᱛᱟᱹᱞᱤᱧᱟ᱾
ᱟᱪᱪᱷᱟ ᱛᱚᱵᱮ ᱟᱸᱵᱤᱱ ᱥᱮᱫ ᱫᱚ ᱠᱟᱹᱢᱤ ᱢᱟᱢᱤ ᱠᱚᱫᱚ ᱵᱟᱹᱱᱩᱜ ᱜᱮᱹᱭᱟ?
ᱦᱮᱸ?
ᱟᱹᱵᱤᱱ ᱥᱮᱫ ᱫᱚ ᱠᱟᱹᱢᱤ ᱢᱟᱢᱤ ᱠᱚᱫᱚ ᱵᱟᱹᱱᱩᱜ ᱜᱮᱹᱭᱟ?
ᱵᱟᱝ ᱵᱟᱝ ᱟᱹᱞᱤᱧ ᱫᱚ ᱮᱠᱵᱟᱹᱨᱮ ᱪᱮᱫ ᱚᱲᱟᱜ ᱚᱲᱟᱜ ᱵᱟᱹᱱᱩᱜ ᱛᱟᱹᱟᱞᱤᱧᱟ ᱠᱷᱚᱭ ᱵᱟᱲᱟ ᱠᱟᱹᱛᱮᱫ ᱞᱤᱧ ᱡᱚᱢᱟ ᱟᱫᱚ᱾ ᱪᱤᱠᱟᱛᱤᱧ ᱪᱤᱠᱟᱹᱭᱟ ᱨᱟᱥᱛᱟ ᱠᱚᱨᱮᱹ ᱞᱤᱧ ᱠᱟᱹᱢᱤ ᱵᱟᱹᱲᱟᱭᱟ᱾
ᱟᱪᱷᱟ᱾ ᱛᱟᱦᱚᱸᱞᱮ ᱜᱚᱝᱹᱠᱮ ᱦᱮᱸ ᱨᱳᱡᱜᱟᱨ ᱠᱚᱛᱮ ᱚᱝᱠᱟ ᱚᱲᱟᱼᱜ ᱫᱚ ᱪᱟᱞᱟᱹᱣ ᱚᱪᱚᱸᱵᱤᱱᱟ ᱥᱮ ᱵᱟᱝ?
ᱦᱳᱭᱸ ᱫᱤᱱᱹᱨᱮ ᱰᱮᱲᱥᱚ ᱴᱟᱠᱟᱹ ᱜᱟᱱ ᱨᱳᱡᱽᱜᱟᱨᱚᱜᱼᱟ ᱟᱨᱠᱤ᱾
ᱦᱩᱸ᱾
ᱠᱩᱲᱤ ᱴᱟᱠᱟ ᱨᱮᱱᱟᱜ ᱪᱟᱣᱞᱮ ᱞᱤᱧ ᱦᱟᱛᱟᱣᱟ
ᱚ ᱟᱪᱷᱟ ᱫᱤᱱ ᱪᱟᱞᱟᱹᱣ ᱞᱮᱠᱟ ᱫᱚ ᱪᱟᱞᱟᱼᱜ ᱛᱟᱵᱤᱱᱟ ᱵᱟᱝ ᱦᱩᱸ᱾ ᱟᱸᱞᱤᱧᱟᱜ ᱦᱚᱸ ᱟᱨᱹᱠᱤ ᱛᱮᱢᱱᱤ ᱜᱮ ᱚᱵᱚᱥᱛᱟ ᱜᱮ, ᱡᱩᱫᱤ ᱵᱟᱢ ᱠᱷᱟᱴᱟᱜᱼᱟ ᱛᱟᱦᱚᱸᱞᱮ ᱚᱲᱟᱜ ᱨᱮ ᱡᱚᱢ ᱦᱚᱸ ᱵᱟᱝᱢ ᱧᱟᱢᱟ᱾
ᱵᱟ ᱟᱹᱞᱤᱧ ᱫᱚ ᱜᱤᱛᱤᱡ ᱜᱤᱛᱤᱡ ᱞᱤᱧ ᱠᱷᱚᱭ ᱟᱛᱚ ᱚᱸᱰᱮ ᱨᱟᱥᱛᱟ ᱨᱮᱹᱞᱤᱧ ᱜᱤᱛᱤᱡ ᱠᱚᱣᱟ᱾
ᱚ ᱟᱪᱪᱷᱟ ᱜᱚᱝᱠᱮ ᱢᱟᱱᱮ ᱟᱵᱤᱱᱟᱜ ᱫᱚ ᱚ ᱛᱟᱦᱞᱮ ᱟᱹᱵᱤᱱᱟᱜ ᱦᱮᱸ ᱦᱮᱸ ᱦᱩᱸ᱾ ᱛᱟᱦᱞᱮ ᱜᱚᱝᱠᱮ ᱟᱵᱤᱱᱟᱜ ᱫᱚ ᱚᱲᱟᱜ ᱢᱲᱟᱜ ᱠᱚᱫᱚ ᱵᱟᱹᱱᱩᱜ ᱜᱮᱹᱭᱟ ᱵᱟᱝ? ᱞᱟᱹᱭ ᱫᱟᱞᱤᱧ ᱟᱵᱤᱱᱟᱜ ᱚᱲᱟᱜ ᱢᱮᱱᱟᱜ ᱠᱚᱫᱚ ᱵᱟᱱᱩᱜ ᱜᱮᱭᱟ?
ᱵᱟᱝ ᱵᱟᱝ ᱟᱞᱤᱧᱟᱜ ᱥᱮᱨᱚᱠᱚᱢ ᱚᱲᱟᱜ
ᱦᱮᱸ ᱜᱚᱝᱠᱮ ᱨᱚᱲ ᱵᱤᱱ᱾
ᱛᱤᱨᱯᱚᱞ ᱨᱮᱹᱱᱟᱜ ᱚᱲᱟᱜ ᱛᱟᱞᱤᱧ ᱟᱹᱞᱤᱧ ᱫᱚ᱾
ᱦᱟᱸ ᱟᱞᱤᱧᱟᱜ ᱦᱚᱸ ᱚᱝᱠᱟ ᱜᱮ᱾ ᱠᱟᱹᱴᱤᱡ ᱪᱩᱞᱤᱝ ᱟᱨᱹᱠᱤ ᱢᱟᱨᱟᱝ ᱧᱚᱜ ᱦᱮᱸᱱᱟᱜ ᱛᱟᱞᱤᱧ ᱟᱞᱤᱧᱟᱜ᱾
ᱟᱹᱞᱤᱧᱟᱜ ᱚᱲᱟᱜ ᱫᱚ ᱪᱤᱠᱟᱱᱟᱜ ᱵᱟᱲᱟᱭᱟᱵᱤᱱ ᱱᱟᱜᱟᱭ ᱛᱤᱨᱯᱚᱞ ᱪᱮᱛᱟᱱ ᱨᱮ ᱞᱤᱧ ᱮᱢ ᱠᱟᱣᱫᱟ ᱢᱟᱫ ᱛᱮᱞᱤᱧ ᱛᱚᱞ ᱠᱟᱫᱟ, ᱵᱩᱡ ᱫᱟᱵᱤᱱ?
ᱟᱪᱷᱟ ᱧᱮᱞ ᱠᱟᱜ ᱜᱮᱭᱟᱹᱞᱤᱧ᱾ ᱟᱞᱤᱧ ᱫᱚ ᱚᱱᱟ ᱥᱚᱨᱠᱟᱨ ᱠᱷᱚᱱ ᱴᱟᱠᱟ ᱠᱚ ᱮᱢ ᱞᱟᱜᱼᱟ,
ᱦᱩᱸ᱾
ᱟᱨ ᱡᱟᱦᱟᱸ ᱞᱮᱠᱟ ᱠᱟᱛᱮᱜ ᱟᱨᱠᱤ ᱚᱲᱟᱜ ᱠᱮᱫᱟᱞᱤᱧ ᱟᱫᱚ ᱵᱟᱲᱟᱭ ᱜᱮᱭᱟ ᱵᱤᱱ? ᱵᱟᱹᱲᱟᱭ ᱜᱮᱭᱟᱵᱤᱱ ᱥᱚᱨᱠᱟᱨᱟᱜ ᱡᱟᱦᱟᱸ ᱯᱚᱭᱥᱟ ᱮᱢᱟ ᱚᱱᱟ ᱫᱚ ᱚᱲᱟᱜ ᱜᱮ ᱦᱩᱭᱩᱜᱼᱟᱹ ᱵᱟᱹᱠᱷᱟᱡ ᱫᱚᱠᱚ ᱮᱸ ᱩᱝᱠᱩ ᱡᱟᱦᱟᱸᱭ ᱯᱟᱹᱴᱤ ᱨᱮᱱ ᱦᱚᱲ ᱦᱤᱡᱩᱜ ᱟᱠᱚ ᱟᱫᱚ ᱯᱚᱭ ᱛᱟ ᱟᱨᱦᱚ ᱠᱚ ᱠᱷᱚᱭ ᱤᱫᱤ ᱢᱮᱭᱟᱹ᱾ ᱛᱚ ᱡᱟᱦᱟᱸ ᱞᱮᱠ ᱠᱟ ᱚᱱᱠᱟ ᱤᱴᱟᱹ ᱛᱮᱞᱤᱧ ᱚᱲᱟᱼᱜ ᱠᱮᱫ ᱠᱷᱟᱱ ᱫᱚ᱾ ᱱᱤᱛᱚᱜ ᱫᱚ ᱯᱚᱭᱥᱟᱹ ᱦᱚᱸ ᱪᱟᱵᱟᱭᱱᱼᱟ ᱚᱱᱟᱹ ᱚᱱᱟ ᱯᱚᱭᱥᱟᱹ ᱛᱮᱫᱚ ᱟᱫᱚ ᱛᱤᱱᱟᱹᱜ ᱦᱩᱭᱩᱜᱼᱟᱹ ᱞᱟᱹᱭ ᱵᱤᱱᱹ᱾ ᱴᱷᱤᱠ ᱢᱚᱛᱚ ᱦᱚᱸ ᱵᱟᱭ ᱦᱩᱭ ᱞᱮᱱᱟᱹ ᱚᱲᱟᱼᱜ᱾ ᱟᱫᱚ ᱟᱚᱱᱠᱟ ᱠᱟᱜ ᱜᱮ ᱟᱨᱹᱠᱤ ᱟ ᱚᱱᱟᱹ ᱫᱚ ᱤᱭᱟᱹ ᱠᱟᱫᱟᱞᱤᱧ᱾ ᱤᱴᱟᱹᱛᱮ ᱪᱟᱨ ᱫᱷᱟᱨᱮ᱾ ᱟᱨ ᱦᱩᱭᱩᱼᱜ ᱠᱟᱱᱟ ᱪᱮᱛᱟᱱ ᱫᱚ ᱚᱱᱠᱟ ᱛᱤᱨᱯᱚᱨ ᱛᱮᱜᱮᱹᱞᱤᱧ ᱫᱟᱵ ᱵᱟᱹᱲᱟᱭᱮᱫᱟ, ᱯᱚᱭᱥᱟᱹ ᱠᱚ ᱵᱟᱹᱱᱩᱜᱼᱟᱹ᱾ ᱱᱤᱛᱚᱜᱹ ᱱᱚᱹᱣᱟ ᱥᱳᱢᱚᱭ ᱨᱮᱹ᱾
ᱚ ᱢᱟᱱᱮ ᱫᱚᱥ ᱦᱟᱡᱟᱨ ᱫᱚᱵᱮᱱ ᱤᱭᱟᱹᱭᱫᱟ, ᱫᱚᱥ ᱦᱟᱡᱟᱨ ᱫᱚ ᱤᱱᱠᱟᱢ ᱫᱟᱵᱮᱱ?
ᱵᱟᱝ ᱵᱟᱝ᱾ ᱮᱸᱜ ᱢᱟᱥ ᱨᱮ, ᱫᱤᱱ ᱨᱮ ᱥᱟᱵ ᱠᱟᱜ ᱵᱤᱱ ᱵᱟᱨ ᱦᱚᱲ ᱞᱤᱧ ᱨᱚᱡᱽᱜᱟᱨᱟ᱾
ᱦᱮᱸ᱾
ᱴᱷᱤᱠ ᱟᱪᱷᱮ᱾ ᱟᱫᱚ ᱥᱟᱵ ᱠᱟᱜ ᱵᱤᱱ ᱱᱮᱛᱟᱨᱟᱜ ᱟᱹᱞᱤᱧ ᱥᱮᱫ ᱢᱟ ᱦᱩᱲᱩ ᱠᱚ ᱨᱚᱦᱚᱭ ᱦᱩᱭᱩᱜ ᱠᱟᱱ ᱜᱮᱭᱟ᱾ ᱨᱚᱦᱚᱭ ᱫᱟᱠᱚ ᱟᱫᱚ ᱪᱟᱞᱟᱣ ᱦᱩᱭᱩᱜ ᱠᱟᱱᱟ ᱟᱹᱲᱤᱴᱟᱜ ᱠᱚ᱾ ᱫᱚ ᱵᱮᱛᱚᱱ ᱦᱚᱸ ᱛᱮᱢᱱᱤ ᱠᱚᱢ ᱜᱮᱭᱟ ᱟᱹᱞᱤᱧ ᱥᱮᱫ ᱫᱚ᱾
ᱛᱤᱱᱟᱹᱜ?
ᱟᱹᱞᱤᱧ ᱥᱮᱜ ᱫᱤᱱ ᱨᱮᱠᱚ ᱮᱢᱟᱞᱤᱧᱟ ᱵᱟᱨ ᱥᱚ ᱴᱟᱠᱟ᱾
ᱳ ᱜᱟᱫᱟ ᱜᱟᱫᱟ᱾
ᱦᱮᱸ ᱥᱮᱭ ᱮᱠᱤ ᱜᱮᱛᱚ ᱟᱵᱤᱱᱟᱜ ᱡᱮᱢᱚᱱ ᱰᱮᱲᱥᱚ ᱴᱟᱠᱟ ᱟᱵᱤᱱ ᱫᱚ ᱫᱩᱲᱩᱵ ᱫᱩᱲᱩᱵ ᱵᱤᱱ ᱠᱟᱢᱟᱣ ᱫᱟ᱾ ᱟᱹᱞᱤᱧ ᱫᱚ ᱚᱱᱛᱚᱛᱚ ᱯᱚᱠᱠᱷᱮ ᱵᱟᱨ ᱵᱟᱨ ᱵᱤᱜᱷᱟᱹ ᱜᱟᱱ᱾ ᱞᱟ ᱦᱩᱭᱩᱜᱼᱟ ᱛᱚᱵᱮᱱᱟ ᱠᱚ ᱮᱢᱚᱜᱼᱟ᱾ ᱵᱟᱠᱷᱟᱱ ᱫᱚ ᱵᱟᱠᱚ ᱮᱢᱚᱜᱼᱟ᱾ ᱞᱟᱹᱭᱟ ᱠᱚ ᱱᱤᱱ ᱴᱩ ᱠᱩᱱ ᱠᱟᱹᱢᱤ ᱠᱟᱛᱮᱫ ᱩᱱᱟᱹᱜ ᱯᱚᱭᱥᱟ᱾
ᱦᱩᱸ᱾
ᱤᱧᱟᱹᱜ ᱢᱟ ᱰᱮᱲᱥᱚ ᱠᱟᱛᱮᱜ ᱚᱱᱟ ᱛᱮᱜᱮ ᱦᱳᱭᱳᱜ ᱠᱟᱱᱟ᱾ ᱚᱱᱟᱦᱚᱸ ᱰᱮᱲᱥᱚ ᱴᱟᱠᱟ ᱠᱟᱛᱮᱜᱮ ᱦᱳᱭᱳᱜ ᱠᱟᱱᱟ ᱟᱫᱚ ᱪᱮᱫ?
ᱦᱩᱸ ᱟᱹᱵᱤᱱ ᱫᱚ ᱟᱵᱟᱨ ᱢᱤᱫ ᱦᱚᱲ᱾ ᱟᱹᱞᱤᱧ ᱫᱚᱢᱟ ᱵᱟᱨ ᱦᱚᱲ᱾ ᱚᱱᱟ ᱫᱚ ᱟᱫᱚ ᱛᱤᱱᱟᱹᱜ ᱪᱟᱞᱟᱜ ᱛᱟᱹᱵᱤᱱᱟ ᱞᱟᱹᱭ ᱵᱤᱱ ᱢᱟᱥᱮ ᱵᱟᱨᱚᱥᱚ ᱴᱟᱠᱟ ᱛᱮ᱾
ᱚ ᱚᱱᱟ ᱠᱷᱟᱡ ᱜᱮ ᱵᱚᱦᱩᱛ᱾ ᱚ᱾
ᱟᱪᱪᱷᱟ᱾
ᱛᱟᱦᱞᱮ ᱛᱤᱦᱤᱧ ᱫᱚ ᱪᱮᱫ ᱠᱚ ᱵᱤᱱ ᱪᱤᱠᱟᱹ ᱠᱮᱫᱟ?
ᱛᱤᱦᱤᱧ ᱫᱚ ᱟᱫᱚ ᱦᱚᱸᱜ-ᱚᱭ ᱟᱲᱮ ᱨᱮᱡ ᱠᱚᱜᱮ ᱪᱟᱞᱟᱣ ᱦᱩᱭ ᱞᱮᱱᱟ᱾ ᱛᱟᱯᱚᱨ ᱦᱚᱸᱜ-ᱚᱭ ᱦᱮᱡ ᱠᱟᱛᱮ ᱟᱫᱚ ᱫᱟᱠᱟ ᱠᱚ ᱡᱚᱢ ᱵᱟᱲᱟ ᱦᱩᱭ ᱠᱟᱛᱮᱫ ᱱᱤᱛᱚᱜ ᱜᱚᱞᱯᱚᱣ ᱫᱟᱞᱤᱧ᱾ ᱟᱵᱤᱱ ᱫᱚ ᱛᱤᱱ ᱫᱚ ᱛᱤᱱᱟᱹᱜ ᱜᱟᱱ ᱵᱤᱱ
ᱪᱮᱫ?
ᱦᱮᱸ ᱟᱨᱠᱤ ᱚᱠᱚᱭ ᱚᱠᱚᱭᱟᱜ ᱛᱤᱱᱟᱹᱜ ᱜᱟᱱ ᱵᱤᱱ ᱤᱱᱠᱟᱢ ᱠᱮᱫᱟ?
ᱦᱳᱭ ᱠᱟᱛᱮ ᱛᱤᱦᱤᱧ ᱫᱚ ᱵᱷᱟᱜᱜᱳ ᱵᱷᱟᱜᱮ ᱜᱮᱭᱟ ᱛᱮᱦᱤᱧ ᱫᱚ ᱟᱹᱰᱤ ᱩᱥᱛᱟᱹᱭ ᱦᱩᱭ ᱠᱟᱱᱟ, ᱢᱚᱲᱮ ᱥᱚ ᱴᱟᱠᱟ ᱜᱟᱱ᱾
ᱦᱳᱭ ᱛᱟᱦᱞᱮ ᱜᱚᱝᱠᱮ ᱱᱚᱣᱟ ᱜᱮᱛᱚ ᱵᱟᱨ ᱫᱤᱱ ᱜᱟᱱ ᱯᱮ ᱫᱤᱱ ᱜᱟᱱ ᱫᱚᱭ ᱪᱟᱞᱟᱜ ᱛᱟᱵᱤᱱ ᱜᱮᱭᱟ᱾
ᱦᱳᱭ ᱦᱳᱭ ᱯᱮᱫᱤᱱ ᱟᱫᱚ ᱟᱫᱚ ᱚᱲᱟᱜ ᱨᱮᱜᱮᱞᱤᱧ ᱛᱟᱦᱮᱱᱟ ᱟᱫᱚ ᱠᱷᱚᱭ-ᱢᱚᱭ ᱵᱟᱹᱧ ᱪᱟᱞᱟᱜᱼᱟ᱾
ᱦᱩᱸ ᱵᱟᱝ ᱪᱟᱞᱟᱜ ᱵᱤᱱ ᱚᱱᱟ ᱯᱚᱭᱥᱟ ᱫᱚ ᱟᱨᱠᱤ ᱛᱟᱦᱮᱱᱟ ᱛᱟᱦᱞᱮ ᱡᱟᱦᱟᱸᱱᱟᱜ ᱮᱴᱟᱜ ᱡᱤᱱᱤᱥ ᱨᱮᱵᱤᱱ ᱞᱟᱜᱟᱣ ᱫᱟᱲᱮᱜᱼᱟ ᱾
ᱦᱩᱸ ᱦᱩᱸ ᱟᱸ ᱟᱸᱡᱚᱢᱚᱜ
ᱦᱮᱸ ᱟᱸᱡᱚᱢᱚᱜ ᱠᱟᱱᱟ ᱠᱟᱹᱴᱤᱡ ᱡᱟᱹᱥᱛᱤ ᱜᱟᱱ ᱜᱟᱱ ᱜᱮ ᱱᱚᱭᱮᱥ ᱦᱤᱡᱩᱜ ᱠᱟᱱᱟ ᱾
ᱦᱤᱡᱩᱜ ᱠᱟᱱᱟ ᱡᱳᱨ ᱛᱮ?
ᱦᱩᱸ ᱾ ᱛᱟᱦᱞᱮ ᱜᱚᱝᱠᱮ ᱟᱵᱤᱱ ᱥᱮᱜ ᱫᱟᱜ ᱜᱮᱭᱟᱭ ᱥᱮ ᱵᱟᱝ ᱱᱤᱛᱚᱜ?
ᱦᱮᱸ ᱾
ᱟᱹᱵᱤᱱ ᱥᱮᱫ ᱫᱟᱜ ᱫᱟᱭ ᱥᱮ ᱵᱟᱝ?
ᱵᱟᱝ ᱵᱟᱝ ᱥᱤᱛᱩᱝ ᱠᱟᱫᱟᱭ ᱟᱹᱰᱤ ᱡᱳᱨ ᱾
ᱚ ᱟᱪᱪᱷᱟ ᱛᱟᱦᱞᱮ ᱛᱮᱦᱤᱧ ᱢᱟ ᱥᱤᱛᱩᱝ ᱠᱟᱜ ᱠᱷᱟᱱ ᱫᱚ ᱛᱟᱦᱞᱮ ᱵᱷᱟᱜᱮ ᱫᱤᱱᱜᱮ ᱠᱟᱱᱟ ᱠᱷᱚᱭ ᱨᱮᱱᱟᱜ ᱾
ᱛᱟᱦᱚᱞᱮ ᱜᱚᱝᱠᱮ ᱟᱵᱤᱱ ᱫᱚ ᱚᱠᱟᱨᱮ ᱢᱟᱱᱮ ᱵᱟᱡᱟᱨ ᱨᱮᱵᱤᱱ ᱠᱷᱚᱭ ᱜᱮᱭᱟ ᱥᱮ ᱟᱛᱳ ᱚᱲᱟᱜ ᱨᱮᱜᱮ?
ᱵᱟᱡᱟᱨ ᱨᱟᱥᱛᱟᱨ ᱨᱮᱞᱤᱧ ᱛᱟᱦᱮᱱᱟ ᱢᱮᱛᱟᱵᱤᱱ ᱠᱟᱱ ᱫᱚᱹᱧ ᱾
ᱚ ᱟᱪᱪᱷᱟ ᱟᱪᱪᱷᱟ ᱾
ᱨᱟᱥᱛᱟ ᱨᱮᱞᱤᱧ ᱛᱟᱦᱮᱱᱟ ᱥᱩᱨ ᱨᱮ ᱠᱟᱹᱴᱤᱡ ᱠᱟᱴᱤᱡ ᱪᱩᱞᱩᱝ ᱢᱟᱱᱮ ᱢᱤᱫ ᱠᱤᱞᱳᱢᱤᱴᱟᱨ ᱛᱟᱲᱟᱢ ᱛᱮ ᱪᱟᱞᱟᱜ ᱟᱹᱞᱤᱧ ᱠᱷᱭ ᱵᱟᱹᱴᱤ ᱟᱛᱮᱫ᱾
ᱛᱟᱦᱚᱞᱮ ᱜᱚᱝᱠᱮ ᱮᱸ
ᱞᱟᱹᱭ ᱫᱟᱞᱤᱧ ᱛᱤ ᱠᱚᱫᱚ ᱦᱮᱱᱟᱜ ᱛᱟᱵᱮᱱ ᱜᱮᱭᱟ ᱥᱮ ᱵᱟᱝ ᱢᱟᱱᱮ ᱪᱟᱦᱮ ᱟᱨᱠᱤ ᱮ ᱠᱟᱹᱴᱤᱡ ᱤᱭᱟᱹ ᱜᱮᱭᱟ ᱠᱚ ᱟᱨᱠᱤ, ᱪᱮᱫ ᱞᱤᱧ ᱞᱟᱹᱭᱟ ᱦᱮᱱᱰᱤᱠᱮᱯ ᱦᱚᱲ ᱩᱱᱠᱩ ᱜᱮ ᱠᱷᱚᱭ ᱜᱮᱠᱚ ᱪᱟᱜ ᱜᱮᱭᱟ ᱛᱚ ᱟᱵᱤᱱᱟᱜ ᱫᱚ
ᱦᱮᱸ ᱟᱹᱞᱤᱧ ᱫᱚ ᱵᱷᱟᱜᱮ ᱜᱮᱭᱟᱞᱤᱧ ᱵᱩᱡ ᱮᱫᱟᱵᱤᱱ ᱾
ᱚ ᱢᱟᱱᱮ ᱟᱨᱠᱤ ᱥᱚᱠᱛᱤ ᱠᱚᱢ ᱜᱮ ᱛᱟᱵᱤᱱᱟ ᱡᱮᱱᱛᱮ ᱜᱮᱭᱟ ᱵᱤᱱ ᱾
ᱥᱚᱠᱛᱤ ᱫᱚ ᱵᱟᱝᱟᱱ ᱥᱚᱵᱷᱟᱵᱽ ᱟᱨᱠᱤ ᱥᱚᱵᱷᱟᱵᱽ ᱚᱵᱷᱟᱵᱽ ᱫᱚ ᱵᱟᱝ ᱾ ᱚᱵᱷᱟᱵᱽ ᱜᱮ ᱚᱵᱷᱟᱵᱽ ᱜᱮ ᱚᱵᱷᱟᱵᱽ ᱦᱚᱸ ᱥᱵᱷᱟᱵ ᱦᱚᱸ ᱟᱨᱠᱤ ᱠᱟᱹᱢᱤ ᱫᱚᱞᱤᱧ ᱠᱟᱹᱢᱤ ᱫᱟᱲᱮᱭᱟᱜᱼᱟ ᱵᱟᱹᱞᱤᱧ ᱠᱟᱹᱢᱤᱭᱟ᱾
ᱛᱟᱦᱚᱞᱮ ᱜᱚᱝᱠᱮ ᱚᱱᱠᱟ
ᱢᱟᱱᱮ ᱫᱩᱲᱩᱵ ᱫᱩᱲᱩᱵ ᱯᱚᱭᱥᱟ ᱧᱟᱢᱚᱜ ᱠᱟᱱᱟ ᱚᱱᱟ ᱫᱚ ᱠᱟᱹᱢᱤ ᱨᱮᱱᱟᱜ ᱪᱮᱫ ᱫᱚᱨᱠᱟᱨ ᱾
ᱛᱟᱦᱚᱞᱮ ᱜᱚᱝᱠᱮ ᱱᱚᱣᱟ ᱫᱚ ᱟᱹᱵᱤᱱ ᱟᱹᱰᱤᱜᱤᱱ ᱵᱟᱹᱲᱤᱡ ᱠᱟᱹᱢᱤᱭᱮᱫᱟ ᱵᱤᱱ ᱾
ᱵᱟᱝ ᱵᱟᱝ ᱪᱮᱫ ᱵᱟᱹᱲᱤᱡ ᱠᱩᱢᱲᱳ ᱛᱚ ᱵᱟᱹᱞᱤᱧ ᱠᱩᱢᱵᱽᱲᱩᱭᱮᱫᱟ ᱾
ᱦᱮᱸ ᱞᱟᱹᱭ ᱫᱟᱲᱮᱭᱟᱜ ᱵᱤᱱ ᱠᱩᱢᱵᱲᱳ ᱠᱤᱱᱛᱩ ᱚᱱᱟ ᱫᱚ ᱟᱹᱵᱤᱱᱟᱜ ᱛᱮᱜᱮ ᱟᱨᱠᱤ ᱚᱱᱠᱟ ᱡᱟᱭᱜᱟ ᱨᱮᱵᱤᱱ ᱦᱮᱡ ᱟᱠᱟᱱᱟ ᱾
ᱟᱫᱚ ᱟᱥᱛᱮ ᱟᱥᱛᱮ ᱞᱤᱧ ᱟᱫᱚ ᱢᱟᱨᱟᱝ ᱦᱚᱲᱞᱤᱧ ᱵᱮᱱᱟᱜ ᱟᱛᱚ ᱟᱥᱛᱮ ᱟᱥᱛᱮ ᱠᱷᱚᱭ ᱠᱟᱛᱮᱜ ᱠᱤᱥᱟᱹᱲᱚᱜ ᱟᱹᱞᱤᱧ᱾ ᱵᱩᱡ ᱫᱟᱵᱤᱱ ᱾
ᱟᱪᱪᱷᱟ, ᱟᱹᱞᱤᱧᱟᱜ ᱫᱚ ᱦᱟᱞᱚᱛ ᱟᱹᱰᱤ ᱠᱷᱟᱨᱟᱯ ᱜᱮᱛᱟ ᱞᱤᱧᱟ ᱾
ᱟᱰᱤ ᱜᱮ ᱡᱟᱹᱥᱛᱤᱭᱟᱱ ᱜᱮ ᱟᱨ ᱪᱮᱫ ᱞᱤᱧ ᱞᱟᱹᱭᱟ ᱠᱟᱹᱢᱤ ᱵᱟᱝ ᱞᱮᱠᱷᱟᱱ ᱫᱚ ᱚᱲᱟᱜ ᱨᱮ ᱡᱚᱢ ᱵᱟᱭ ᱦᱤᱡᱩᱜᱼᱟ ᱾
ᱦᱚᱸᱻ
ᱛᱟᱦᱚᱞᱮ ᱜᱚᱝᱠᱮ ᱵᱟᱯᱞᱟ ᱠᱟᱱᱟ ᱵᱤᱱ ᱥᱮ ᱵᱟᱝ?
ᱵᱟᱯᱞᱟ ᱠᱟᱛᱮ ᱫᱚᱧ ᱪᱤᱠᱟᱹᱭᱟ ᱮᱠᱷᱚᱱ ᱠᱟᱹᱢᱤ
ᱚ ᱟᱪᱪᱷᱟ ᱟᱹᱞᱤᱧ ᱫᱚ ᱚᱱᱟ ᱵᱟᱯᱞᱟ ᱠᱟᱛᱮ ᱜᱮᱛᱚ ᱞᱤᱧ ᱠᱟᱹᱭ ᱠᱟᱫᱟ ᱦᱩᱭ ᱫᱟᱲᱮᱭᱟᱜ ᱠᱟᱱᱟ ᱦᱮᱸ ᱵᱟᱯᱞᱟ ᱠᱟᱛᱮ ᱦᱩᱭ ᱟᱠᱟᱱ ᱛᱟᱞᱤᱧᱟ ᱱᱚᱜᱼ ᱚᱭ ᱵᱟᱨ ᱵᱚᱪᱷᱚᱨ ᱜᱟᱱ
ᱚ ᱛᱟᱦᱚᱞᱮ ᱛᱤᱱᱟᱹᱜ ᱜᱤᱫᱽᱨᱟᱹ ᱠᱚ ᱢᱮᱱᱟᱜ ᱠᱚ ᱛᱟᱵᱤᱱᱟ
ᱟᱫᱚ ᱱᱚᱝᱠᱟ ᱦᱟᱞᱟᱚᱛ ᱧᱮᱞ ᱠᱟᱛᱮᱫ ᱜᱮ ᱟᱫᱚ ᱚᱲᱟᱜ ᱠᱚᱨᱮᱱᱟᱜ ᱦᱞᱟᱚᱛ ᱜᱚᱝᱠᱮ ᱜᱤᱫᱽᱨᱟᱹ ᱯᱤᱫᱽᱨᱟᱹ ᱠᱚᱨᱮᱱᱟᱜ ᱫᱚ ᱴᱟᱱ ᱵᱟᱞᱤᱧ ᱵᱩᱡ ᱮᱫᱟ ᱱᱤᱛᱚᱜ ᱟᱨᱦᱚ ᱜᱤᱫᱽᱨᱟᱹ ᱯᱤᱫᱽᱨᱟᱹ ᱠᱚ ᱧᱮᱞ ᱜᱮᱭᱟ
ᱜᱤᱫᱽᱨᱟᱹ ᱫᱚ ᱢᱤᱫᱴᱮᱱ ᱛᱟᱦᱮᱸ ᱫᱚᱨᱠᱟᱨ ᱥᱮ
ᱟᱫᱚ ᱟᱞᱤᱧ ᱮᱨᱟ ᱦᱚᱲ ᱦᱚᱸ ᱩᱱᱤ ᱦᱚᱸ ᱞᱟᱹᱭᱫᱟᱭ ᱵᱟᱝ ᱱᱤᱛᱚᱜ ᱫᱚ ᱜᱤᱫᱽᱨᱟᱹ ᱯᱤᱫᱽᱨᱟᱹ ᱵᱟᱞᱟᱝ ᱟᱹᱜᱩ ᱠᱚᱣᱟ
ᱵᱟᱝ ᱵᱟᱝ ᱜᱤᱫᱽᱨᱟᱹ ᱫᱚ ᱞᱟᱹᱠᱛᱤ ᱠᱟᱱᱟ
ᱳᱭ ᱞᱟᱹᱠᱛᱤ ᱛᱚ ᱦᱮᱸ ᱞᱟᱹᱠᱛᱤ ᱫᱚ ᱠᱟᱱᱟ ᱛᱚᱵᱮ ᱨᱮᱦᱚᱸ
ᱚᱱᱟ ᱞᱟᱹᱜᱤᱫ ᱦᱚᱸ ᱯᱟᱨᱢᱤᱥᱮᱱ ᱦᱟᱛᱟᱣ ᱦᱩᱭᱩᱜ ᱛᱟᱹᱵᱤᱱᱟ ᱟᱵᱤᱱ
ᱦᱮᱸ ᱦᱮᱸ
ᱚ ᱴᱷᱤᱠ ᱜᱮᱭᱟ ᱛᱟᱦᱚᱞᱮ ᱵᱷᱟᱹᱜ ᱜᱮ
ᱦᱮᱸ ᱱᱤᱛᱚᱜ ᱠᱷᱚᱱ ᱫᱚ ᱫᱟᱫᱟ ᱢᱚᱱᱮ ᱫᱟᱞᱤᱧ ᱢᱚᱱᱮ ᱫᱟᱤᱧ ᱟᱨ ᱠᱚᱛᱮᱠ ᱫᱤᱱ ᱯᱚᱨᱮ ᱮ ᱯᱚᱱᱮᱨᱚ ᱵᱚᱪᱷᱚᱨ ᱠᱟᱛᱮ ᱞᱤᱧ ᱧᱮᱞ ᱠᱚᱣᱟ᱾
ᱚ
ᱠᱟᱹᱴᱤᱡ ᱱᱮᱛᱟᱨ ᱠᱷᱚᱱᱜᱮ ᱥᱚᱧᱪᱚᱭ ᱫᱟᱞᱤᱧ ᱛᱚ᱾ ᱟᱫᱚ ᱱᱤ ᱡᱟᱦᱟᱸᱭ ᱦᱤᱡᱩᱜᱼ ᱟᱭ ᱜᱤᱫᱽᱨᱟᱹ ᱯᱤᱫᱽᱨᱟᱹ ᱩᱱᱤ ᱠᱟᱹᱴᱤᱡ ᱡᱟᱛᱮ ᱵᱷᱟᱜᱮ
ᱴᱷᱤᱠ ᱜᱮᱭᱟ ᱚᱱᱟ ᱟᱹᱰᱤ ᱱᱟᱯᱟᱭ ᱜᱮ᱾
ᱟᱪᱪᱷᱟ ᱟᱪᱪᱷᱟ
ᱦᱚᱸ ᱛᱟᱦᱚᱞᱮ ᱮᱠᱷᱚᱱ ᱢᱤᱫ ᱵᱚᱪᱷᱚᱨ ᱯᱚᱨᱮ ᱵᱟᱝ
ᱦᱳᱭ ᱦᱳᱭ ᱛᱟᱦᱚᱞᱮ ᱜᱚᱢᱠᱮ ᱟᱵᱤᱱ ᱛᱟᱦᱚᱞᱮ ᱛᱤᱥ ᱵᱤᱱ ᱵᱟᱯᱞᱟᱜᱼᱟ ᱥᱮ ᱪᱮᱫ ᱵᱤᱱ ᱢᱚᱱᱮᱭᱮᱫᱟ?
ᱵᱟᱯᱞᱟᱜ ᱦᱩᱭᱩᱜᱼᱟ, ᱠᱟᱹᱴᱤᱡ ᱨᱮᱭᱟᱲ ᱫᱤᱱᱤᱧ ᱵᱟᱯᱞᱟᱜ ᱞᱟᱹᱜᱤᱫ ᱢᱚᱱᱮ ᱮᱫᱟ
ᱟᱪᱪᱷᱟ ᱜᱚᱢᱠᱮ ᱴᱷᱤᱠ ᱜᱮᱭᱟ ᱜᱚᱢᱠᱮ ᱥᱚᱢᱚᱭ ᱠᱚᱫᱚ ᱦᱳᱭ ᱪᱟᱞᱟᱜ ᱠᱟᱱ ᱜᱮᱭᱟ᱾ ᱛᱚ ᱡᱚᱦᱟᱨ ᱜᱮ ᱫᱚ